ᱜᱚᱝᱠᱮ ᱡᱚᱦᱟᱨ ᱜᱮ ᱦᱩᱸ ᱪᱮᱫ ᱞᱮᱠᱟ ᱢᱮᱱᱟᱜ ᱟᱠᱟᱫ ᱵᱤᱱᱟ?
ᱦᱩ ᱵᱷᱟᱜᱮ ᱜᱮ ᱟᱹᱵᱤᱱ?
ᱟᱞᱤᱧ ᱦᱚ ᱱᱟᱯᱟᱭ ᱜᱮ ᱢᱮᱱᱟᱜ ᱟᱠᱟᱫ ᱞᱤᱱᱟ᱾
ᱟᱪᱪᱷᱟ ᱱᱟᱯᱟᱭ ᱛᱟᱦᱮ ᱞᱮᱱᱼᱼ
ᱦᱩᱸ ᱦᱳᱭ ᱟᱪᱪᱷᱟ ᱜᱚᱢᱠᱮ ᱛᱟᱦᱚᱞᱮ ᱟᱯᱮᱥᱮᱫ ᱫᱟᱜ ᱡᱟᱯᱩᱫ ᱪᱮᱫ ᱞᱮᱠᱟ ᱞᱟᱜᱟᱣ ᱟᱠᱟᱱᱟ?
ᱫᱟᱜ ᱡᱟᱯᱩᱫ ᱦᱚᱞᱟ ᱢᱟᱫᱷᱮᱨ ᱫᱚ ᱟᱹᱰᱤ ᱡᱳᱨ ᱜᱮ ᱛᱟᱦᱮᱸ ᱞᱮᱱᱟ ᱛᱮᱦᱮᱧ ᱫᱚ ᱠᱟᱴᱤᱡᱼᱼ ᱠᱟᱴᱟᱣ ᱠᱟᱫᱟ ᱦᱩᱸ ᱟᱠᱟᱥ ᱦᱚ ᱯᱚᱨᱤᱥᱠᱟᱨ ᱜᱮ ᱧᱮᱞᱚᱜ ᱠᱟᱱᱟ ᱛᱚ
ᱦᱳᱭ ᱟᱞᱮ ᱥᱮᱫ ᱢᱟᱛᱚ ᱫᱚᱢᱮ ᱫᱤᱱᱟᱹᱢ ᱜᱮ ᱫᱟᱜ ᱟᱞᱮ ᱠᱟᱱ ᱵᱟᱹᱫ ᱵᱟᱹᱭᱦᱟᱹᱲ ᱠᱚ ᱜᱚᱴᱟᱭ ᱪᱟᱯᱮ ᱠᱟᱜᱼᱟ᱾
ᱪᱟᱯᱮ ᱛᱟᱦᱚᱞᱮ ᱨᱚᱦᱚᱭ ᱫᱚ ᱵᱟᱠᱚ ᱟᱬᱜᱚ ᱫᱟᱲᱮᱜ ᱛᱮ?
ᱦᱳᱭ ᱨᱚᱦᱚᱭ ᱠᱚᱫᱚ ᱥᱟᱹᱛ ᱦᱮᱡ ᱠᱟᱱᱟ ᱜᱚᱢᱠᱮ᱾ ᱢᱟᱱᱮ ᱢᱩᱪᱟᱹᱫ ᱞᱮᱠᱟᱜᱮ ᱠᱤᱪᱷᱩ ᱜᱟᱱ ᱵᱟᱠᱤ ᱢᱮᱱᱟᱜᱼᱟ᱾
ᱦᱩᱸ
ᱢᱟᱱᱮ ᱢᱚᱬᱮ ᱛᱩᱨᱩᱭ ᱫᱤᱱ ᱛᱮᱫᱚ ᱠᱚ ᱢᱩᱪᱟᱹᱫᱟ ᱦᱟᱜ
ᱟᱯᱮ ᱫᱚ ᱛᱟᱦᱚᱞᱮ ᱞᱟᱦᱟ ᱨᱮᱯᱮ ᱨᱚᱦᱚᱭ ᱜᱮᱭᱟ ᱥᱮ ᱡᱮ ᱟᱞᱮ ᱥᱮᱫ ᱫᱚ ᱱᱚᱜ-ᱚᱭ ᱥᱤᱭᱳᱜ ᱠᱚ ᱤᱭᱟᱹ ᱠᱟᱫᱟ ᱟᱫᱚ ᱫᱟᱜ ᱵᱟᱝ ᱠᱷᱟᱛᱤᱨ ᱛᱮ ᱵᱟᱠᱚ ᱤᱭᱟᱹᱭᱮᱫ ᱛᱟᱦᱮᱸ ᱠᱟ ᱛᱚᱵᱮ ᱱᱚᱜ- ᱚᱭ ᱡᱳᱨ ᱛᱮ ᱫᱟᱜ ᱠᱮᱫᱟᱭ ᱱᱤᱛᱚᱜ ᱫᱚ ᱦᱚᱭᱛᱚ ᱦᱳᱭ ᱫᱟᱲᱮᱭᱟᱜᱼᱟ᱾
ᱦᱩᱸ ᱟᱞᱮ ᱫᱚ ᱫᱤᱱᱟᱹᱢ ᱜᱮ ᱫᱟᱜ ᱟᱞᱮ ᱠᱟᱱᱟᱭ ᱛᱚ ᱚᱱᱟᱛᱮ ᱛᱚᱞᱟ ᱠᱚᱦᱚᱸ ᱞᱟᱦᱟ ᱠᱷᱚᱡ ᱜᱮ ᱮᱨ ᱦᱩᱭ ᱞᱮᱱᱟ ᱛᱚ᱾ ᱢᱟᱱᱮ ᱟᱞᱮ ᱥᱮᱫ ᱫᱚᱼᱼ ᱟᱞᱮ ᱥᱮᱫ ᱫᱚ ᱞᱟᱦᱟ ᱛᱮᱜᱮ ᱠᱚ ᱨᱚᱦᱚᱭᱟ᱾ ᱛᱟᱦᱚᱞᱮ ᱫᱚ ᱟᱯᱮ ᱥᱮᱫᱚ ᱟᱣᱨᱤ ᱠᱚ ᱨᱚᱦᱚᱭᱟ ᱛᱟᱦᱚᱞᱮ?
ᱦᱳᱭ ᱛᱚᱞᱟ ᱫᱚᱠᱚ ᱞᱟᱦᱟ ᱛᱮᱠᱚ ᱤᱭᱟᱹ ᱞᱮᱫᱟ ᱟᱫᱚ ᱮᱭ ᱠᱚ ᱨᱚᱦᱚᱭᱮᱫᱟ ᱥᱤᱭᱳᱜ ᱠᱟᱱᱟ ᱠᱚ ᱜᱟᱲᱤ ᱠᱚᱛᱮ ᱠᱚ ᱴᱟᱠᱴᱚᱨ ᱠᱚ ᱠᱚᱛᱮᱠᱚ ᱱᱟᱦᱮᱞᱮᱫ ᱛᱟᱠᱚᱣᱟ ᱟᱫᱚ ᱠᱚ ᱨᱚᱦᱚᱭᱟ ᱟᱥᱛᱮ ᱟᱥᱛᱮ᱾ ᱦᱩᱸ
ᱛᱟᱦᱚᱞᱮ ᱵᱷᱤᱛᱟᱹ ᱢᱟᱜ ᱠᱚᱫᱚ ᱵᱤᱱ ᱪᱟᱞᱟᱜ ᱠᱟᱱᱟ ᱥᱮ ᱵᱟᱝ?
ᱵᱷᱤᱛᱟᱹ ᱢᱟᱜ ᱦᱚ ᱞᱤᱧ ᱥᱮᱱ ᱞᱮᱱᱟ ᱢᱤᱫ ᱜᱷᱟᱲᱤᱡ ᱥᱮᱛᱟᱜ ᱥᱮᱛᱟᱜ
ᱦᱩᱸ ᱛᱟᱦᱞᱮ ᱵᱷᱤᱛᱟᱹ ᱢᱟᱜ ᱢᱟᱜ ᱛᱮᱛᱚ ᱦᱟᱠᱩ ᱠᱚᱫᱚ ᱵᱤᱱ ᱥᱟᱵᱼᱼ ᱥᱟᱵᱮᱫ ᱠᱚᱜᱮᱭᱟ ᱠᱩᱪᱞᱟᱹ ᱠᱚ ᱛᱟᱲᱟᱣ ᱛᱮ ᱵᱟᱵᱤᱱ ᱧᱟᱢᱮᱫ ᱠᱚᱣᱟ?
ᱦᱩ ᱵᱟᱝ ᱜᱮ ᱵᱟᱞᱤᱧ ᱧᱟᱧᱟᱢᱮᱫ ᱠᱚᱣᱟ ᱩᱱᱟᱹᱬᱬᱠᱨ ᱴᱤᱠᱜ ᱫᱚ ᱛᱚᱵᱮ ᱡᱟᱞ ᱠᱚ ᱚᱰᱟᱣ ᱛᱮ ᱫᱚ ᱧᱟᱢᱮᱫ ᱠᱚ ᱛᱟᱦᱮᱸ ᱫᱚᱜ ᱢᱟ ᱤᱭᱟᱹ ᱠᱚᱨᱮ ᱵᱟ ᱤᱭᱟᱹ ᱛᱮᱫᱚ ᱡᱚᱛᱮ ᱚᱱᱟ ᱠᱚᱨᱮ
ᱦᱩᱸ
ᱦᱮᱸ ᱦᱮᱰᱯᱷᱳᱱ ᱵᱤᱱ ᱞᱟᱜᱟᱣ ᱟᱠᱟᱟᱜᱼᱟ ᱪᱮᱫᱼᱟ
ᱦᱮᱰᱯᱷᱳᱱ ᱫᱚ ᱵᱟᱹᱱᱩᱜᱼᱟ
ᱦᱩᱸᱭ
ᱦᱮᱰᱯᱷᱳᱱ ᱛᱮᱠᱷᱟᱱ ᱫᱚ ᱠᱟᱹᱴᱤᱡ ᱴᱷᱤᱠ ᱢᱚᱛᱚ ᱵᱟᱝ ᱟᱸᱡᱚᱢᱚᱜ ᱜᱮᱭᱟ ᱟᱹᱞᱤᱧᱟᱜ ᱠᱟᱹᱴᱤᱡ ᱤᱭᱟᱹ ᱴᱟᱜ ᱰᱤᱥᱴᱟᱵ ᱧᱚᱜ ᱜᱮᱭᱟ ᱟᱨ
ᱦᱳᱭ ᱦᱳᱭ ᱛᱟᱦᱚᱞᱮ ᱜᱚᱝᱠᱮ ᱡᱮ ᱦᱚᱜᱼᱚᱭ ᱠᱚ ᱟᱨᱟᱢᱵᱚ ᱟᱠᱟᱫᱟ ᱟᱯᱮᱥᱮᱫ ᱫᱚ ᱨᱚᱦᱚᱭ ᱵᱟᱝ
ᱦᱳᱭ ᱦᱳᱭ ᱟᱫᱚ ᱢᱟᱰᱤ ᱠᱚᱵᱤᱱ ᱡᱚᱢ ᱠᱮᱫᱟ ᱥᱮ ᱵᱟᱝ ᱱᱤᱛᱚᱜ ᱫᱚ?
ᱦᱮᱸ ᱦᱮᱸ ᱵᱟᱹᱥᱭᱟᱹᱢ ᱮᱱᱟ ᱞᱤᱧ ᱟᱹᱞᱤᱧ ᱦᱚᱸ ᱵᱷᱤᱛᱟᱹᱜ ᱢᱟᱹᱜ ᱠᱚᱞᱤᱧ ᱪᱟᱞᱟᱣ ᱞᱮᱱᱟ ᱠᱟᱴᱠᱚᱢ ᱠᱚ ᱵᱟᱨᱭᱟ ᱯᱮᱭᱟ ᱞᱤᱧ ᱥᱟᱵ ᱟᱹᱜᱩ ᱠᱮᱫ ᱠᱚᱛᱮ ᱢᱟᱨᱮ ᱡᱚᱡᱚ ᱠᱚ ᱛᱟᱦᱮᱸ ᱞᱮᱱᱟ ᱚᱱᱟ ᱠᱚᱛᱮ ᱞᱤᱧ ᱨᱤᱫ ᱠᱮᱫ ᱠᱚᱛᱮ ᱞᱤᱧ ᱡᱚᱢ ᱠᱮᱜᱼᱟ
ᱟᱹᱰᱤ ᱥᱚᱲᱚᱢ ᱵᱩᱡᱷᱟᱹᱜ ᱫᱚ ᱠᱟᱴᱠᱚᱢ ᱨᱤᱫ᱾
ᱤ ᱥᱚᱨᱚᱢ ᱢᱟᱱᱮ?
ᱮᱴᱟᱜ ᱩᱛᱩ ᱫᱚᱨᱠᱟᱨ ᱜᱮ ᱵᱟᱝ ᱚᱱᱟ ᱩᱛᱩ ᱛᱮᱜᱮ ᱮᱠᱫᱚᱢᱼᱼ ᱵᱟᱨ ᱫᱷᱟᱣ ᱜᱟᱱᱚᱜ ᱛᱚᱨᱟ ᱠᱟᱹᱴᱤᱡ ᱪᱩᱞᱩᱝ ᱡᱷᱟᱞ ᱧᱚᱜ
ᱢᱟᱱᱮ ᱩᱛᱩ ᱜᱮ ᱵᱟᱭ ᱞᱟᱜᱟᱜᱼᱟ ᱚᱱᱟ ᱨᱤᱫ ᱥᱟᱶ ᱛᱮᱜᱮᱢ
ᱦᱩᱸ ᱠᱟᱹᱴᱤᱡ ᱦᱟᱞᱠᱟ ᱡᱚᱢ ᱛᱚᱨᱟ ᱠᱟᱹᱴᱤᱡ ᱪᱩᱞᱩᱝ ᱦᱟᱞᱠᱟ ᱡᱷᱟᱞ ᱞᱟᱜᱟᱜᱼᱟ ᱛᱚᱵᱮ ᱠᱷᱟᱱ ᱟᱨᱦᱚᱸ ᱥᱚᱼᱲᱚᱢ ᱮᱠᱫᱚᱢ,
ᱦᱩᱸᱭ ᱦᱩᱸ ᱚ ᱛᱟᱦᱚᱞᱮ ᱜᱚᱝᱠᱮ, ᱟᱹᱵᱤᱱ ᱥᱮᱫ ᱫᱚ ᱡᱮ ᱳᱫ ᱯᱩᱴᱠᱟᱹ ᱠᱚᱫᱚ ᱠᱚ ᱧᱟᱢᱚᱜ ᱜᱮᱭᱟ ᱥᱮ ᱵᱟᱝ?
ᱦᱩᱸ ᱦᱩᱸ ᱟᱞᱮ ᱫᱚ ᱵᱤᱨ ᱫᱤᱥᱚᱢ ᱜᱮ ᱠᱟᱱ ᱛᱟᱞᱮ ᱫᱚ ᱟᱞᱮ ᱫᱚ ᱚᱲᱟᱜ ᱠᱷᱚᱱᱟᱜ ᱜᱮ ᱧᱮᱞᱚᱜ, ᱜᱮ ᱵᱤᱨ ᱚᱲᱟᱜ ᱥᱩᱨ ᱠᱷᱚᱱᱟᱜ ᱫᱚ ᱵᱤᱨ ᱵᱟᱹᱱᱩᱜᱼᱟ ᱛᱚᱵᱮ ᱧᱮᱞ ᱴᱷᱤᱠᱟᱹᱜᱼᱟ ᱵᱤᱨ ᱟᱨᱠᱤ ᱵᱮᱥᱤ ᱦᱚᱸ ᱵᱟᱝ, ᱢᱤᱫ ᱠᱤᱞᱳᱢᱤᱴᱟᱨ ᱵᱤᱱ ᱞᱟᱹᱭ ᱫᱟᱲᱮᱭᱟᱜᱼᱟ ᱚᱱᱠᱟ ᱵᱟᱹᱫ ᱠᱚ ᱯᱟᱨᱚᱢ ᱞᱮᱱᱠᱷᱟᱱ ᱜᱮ ᱵᱤᱨ, ᱵᱟᱵᱟᱨᱮ ᱯᱩᱴᱠᱟᱹ ᱦᱟᱞᱟᱝ ᱦᱚᱸ ᱠᱚ ᱪᱟᱞᱟᱜ ᱜᱮᱭᱟ ᱟᱫᱚ, ᱵᱚᱛᱚᱨ ᱵᱚᱛᱚᱨ ᱠᱟᱹᱴᱤᱡ ᱚᱱᱟ ᱠᱚᱨᱮ ᱦᱚᱸ ᱛᱚ ᱩᱱᱠᱩ ᱢᱚᱬᱮ ᱠᱟᱴᱟ ᱦᱚᱲ ᱠᱚᱠᱚ ᱛᱟᱦᱮᱱ ᱜᱮᱭᱟ ᱥᱮ,
ᱦᱳᱭ ᱦᱳᱭ ᱾
ᱟᱹᱰᱤ ᱨᱟᱹᱜᱮ ᱩᱱᱠᱩ ᱦᱚᱸ ᱚᱱᱟ ᱡᱚᱢᱟᱜ ᱫᱷᱟᱱᱫᱟ ᱨᱮᱜᱮ ᱠᱚ ᱛᱟᱦᱮᱱᱟ ᱡᱩᱫᱤ ᱵᱚᱱ ᱥᱟᱢᱟᱝ ᱥᱟᱢᱟᱝ ᱮᱱᱟ ᱛᱟᱦᱚᱞᱮ ᱠᱷᱟᱱ, ᱟᱹᱰᱤ ᱡᱳᱨ ᱠᱚ ᱞᱟᱜᱟ ᱞᱮᱜᱮᱭᱟ ᱾
ᱦᱳᱭ ᱦᱮᱸ,
ᱟᱞᱮ ᱢᱟᱛᱚ ᱴᱟᱺᱰᱤ ᱦᱚᱲ ᱠᱟᱱᱟᱞᱮ ᱟᱞᱮᱥᱮᱫ ᱫᱚ ᱚᱱᱠᱟ ᱩᱫ ᱯᱩᱴᱠᱟᱹ ᱠᱚᱫᱚ ᱵᱟᱠᱚ ᱧᱟᱢᱚᱜᱼᱟ ᱦᱟᱸᱜ ᱟᱫᱚ ᱦᱟᱱᱮ, ᱫᱤᱥᱚᱢ ᱥᱮᱫ ᱵᱟᱡᱟᱨ ᱠᱚᱞᱮ ᱪᱟᱞᱟᱜᱼᱟ ᱚᱱᱛᱮ ᱢᱟᱛᱚ ᱟᱹᱰᱤ,
ᱟᱹᱰᱤ ᱫᱷᱟᱣ ᱦᱚᱸ ᱦᱚᱸ ᱢᱤᱫ ᱫᱷᱟᱣ ᱫᱚᱧ ᱟᱸᱡᱚᱢᱮᱫ ᱛᱟᱦᱮᱸᱫ ᱜᱚᱢᱠᱮ ᱛᱤᱱᱥᱚ ᱴᱟᱠᱟ ᱠᱮᱡᱤ ᱠᱚᱛᱮ ᱠᱚ ᱟᱹᱷᱨᱤᱧᱮᱫ ᱛᱟᱦᱮᱸᱫ ᱾
ᱟᱯᱮ ᱚᱱᱛᱮ ᱫᱚ ᱚᱱᱠᱟ ᱟᱞᱮ ᱱᱚᱛᱮ ᱢᱟ ᱢᱤᱫ ᱫᱤᱱ ᱦᱟᱸᱜ ᱞᱤᱧ ᱪᱟᱞᱟᱣ ᱞᱮᱱᱟ ᱠᱤᱨᱤᱧ, ᱩᱱᱠᱩ ᱯᱩᱴᱠᱟᱹ ᱳᱫ ᱠᱚᱠᱚ ᱞᱟᱹᱭᱟᱫ ᱞᱤᱭᱟᱹ ᱚᱱᱠᱟ, ᱛᱩᱨᱩᱭ ᱥᱟᱭ ᱮᱭᱟᱭ ᱥᱟᱭ ᱚᱱᱠᱟ ᱴᱟᱠᱟ ᱠᱮᱡᱤ,
ᱵᱟᱻᱵᱟ ᱟᱢᱫᱟ ᱫᱟᱢ ᱫᱚ ᱛᱟᱦᱚᱞᱮ ᱟᱯᱮ ᱥᱮᱫ ᱫᱚ,
ᱦᱮᱸ ᱟᱞᱮ ᱚᱱᱮ ᱛᱚ ᱴᱟᱺᱰᱤ ᱫᱤᱥᱚᱢ ᱵᱟᱠᱚ ᱧᱟᱢ ᱦᱚᱫᱚᱜᱼᱟ ᱥᱮ, ᱚᱱᱟᱛᱮ ᱵᱚᱱ ᱦᱳᱭ ᱜᱚᱱᱚᱝ ᱠᱚ ᱰᱷᱮᱨ ᱧᱚᱜ ᱠᱚ ᱦᱟᱛᱟᱣᱟ ᱾
ᱦᱩᱸ ᱾ ᱚᱱᱟ ᱫᱚ ᱦᱟᱛᱟᱣ ᱟᱠᱚᱣᱟᱜ ᱦᱚᱸ ᱞᱟᱹᱠᱛᱤ ᱠᱟᱱᱟ ᱧᱟᱢ ᱢᱚᱱᱮ ᱛᱮᱫᱚ ᱡᱩᱫᱤ ᱵᱤᱨ ᱠᱷᱚᱱᱟᱜ ᱠᱚ ᱟᱹᱜᱩᱭᱮᱫᱟ, ᱦᱟᱛᱤ ᱵᱚᱛᱚᱨ ᱡᱤᱣᱤ ᱨᱟᱲᱮᱡ ᱠᱟᱛᱮᱫ ᱦᱚᱸᱠᱚ ᱟᱹᱜᱩᱫᱟ ᱱᱤᱛᱚᱜ ᱟᱵᱚ, ᱥᱟᱱᱛᱟᱲ ᱥᱟᱱᱛᱟᱲ ᱡᱟᱹᱛᱤ ᱫᱚ ᱟᱨ ᱪᱮᱫ ᱚᱠᱟᱨᱮ ᱤᱱᱠᱟᱢ ᱛᱟᱵᱚᱱ ᱩᱱᱟᱹᱜ ᱦᱩᱸ, ᱡᱟᱭᱦᱳᱠ ᱤᱱᱟᱹ ᱠᱚ ᱛᱮ ᱠᱚ ᱯᱩᱭᱥᱟᱹ ᱡᱚᱝ ᱠᱟᱱᱟ ᱟᱫᱚ, ᱚᱸᱰᱮ ᱦᱟᱛᱟᱣ ᱫᱚ ᱚᱠᱚᱭ ᱠᱚ ᱦᱟᱛᱟᱣ ᱜᱮᱭᱟ ᱵᱮᱥᱤ ᱱᱩᱠᱩ ᱫᱮᱠᱳ ᱴᱟᱣᱩᱱ ᱨᱮᱱ ᱦᱚᱲ ᱩᱱᱠᱩ ᱜᱮ, ᱠᱟᱹᱴᱤᱡ ᱠᱚ ᱦᱟᱛᱟᱣ ᱵᱟᱲᱟᱭ ᱠᱟᱱᱟ ᱩᱱᱠᱩᱣᱟᱜ ᱫᱚ ᱯᱩᱭᱥᱟᱹ ᱦᱚᱸ ᱛᱟᱦᱮᱱᱟ ᱥᱮ, ᱚᱱᱛᱮ ᱫᱚᱠᱚ ᱫᱟᱢ ᱠᱟᱜᱼᱟ ᱛᱚᱵᱮ ᱥᱟᱱᱛᱟᱲ ᱦᱚᱲ ᱡᱩᱫᱤ ᱪᱟᱞᱟᱜ ᱟᱭ ᱠᱟᱹᱴᱤᱡ, ᱠᱚᱥᱟᱢᱩᱫᱤ ᱞᱮᱱᱠᱷᱟᱱ ᱠᱚ ᱠᱚᱢ ᱫᱚᱠᱚ ᱠᱚᱢ ᱜᱮᱭᱟ ᱟᱞᱮᱥᱮᱫ ᱫᱚ,
ᱠᱚᱢ ᱜᱮᱭᱟ ᱦᱳᱭ ᱟᱨ ᱪᱷᱟᱹᱛᱤᱠ ᱠᱚᱜᱮ, ᱛᱚ ᱵᱤᱥᱤ ᱠᱚ ᱡᱚᱢᱟ ᱚᱱᱟ ᱠᱚᱫᱚ ᱠᱤᱨᱤᱧ ᱠᱟᱛᱮᱫ ᱫᱚ,
ᱦᱩᱸ ᱦᱩᱸ ᱦᱩᱸ ᱟᱹᱰᱤ ᱡᱩᱛ ᱦᱚ ᱵᱩᱡᱷᱟᱹᱜ ᱫᱚ ᱜᱚᱝ ᱠᱮ ᱚᱱᱟ ᱩᱛᱩ ᱦᱚᱸ ᱮᱠᱚᱢ ᱫᱚᱢᱮ ᱥᱚᱲᱚᱢᱟ ᱠᱟᱹᱴᱤᱡ ᱪᱩᱞᱩᱝ ᱨᱟᱥᱮ ᱨᱟᱥᱮ ᱟᱨ ᱡᱩᱫᱤ ᱟᱹᱰᱤ ᱦᱚᱲ ᱫᱚ, ᱛᱚ ᱠᱟᱛᱮᱜ ᱦᱚᱸᱠᱚ ᱡᱚᱢ ᱜᱮᱭᱟ ᱥᱮ ᱪᱮᱫᱠᱟᱛᱮᱫ ᱵᱟᱹᱧ ᱵᱟᱲᱟᱭᱟ ᱡᱩᱛ ᱜᱮ ᱵᱩᱡᱷᱟᱹᱜᱼᱟ ᱛᱚᱵᱮ ᱠᱷᱟᱱ, ᱦᱩᱸ
ᱟᱫᱚ ᱟᱞᱮ, ᱫᱚ ᱦᱟᱸᱜ ᱴᱟᱺᱰᱤ ᱫᱤᱥᱚᱢ ᱦᱟᱱᱮ ᱵᱤᱨ ᱫᱤᱥᱚᱢ ᱥᱮᱫ ᱡᱩᱫᱤ ᱯᱮᱲᱟ ᱯᱟᱹᱲᱦᱮᱣ ᱠᱚ ᱛᱟᱦᱮᱱ ᱠᱷᱟᱡ ᱟᱫᱚ, ᱩᱱᱠᱩ ᱥᱮᱫ ᱡᱩᱫᱤ ᱠᱚ ᱦᱟᱞᱟᱝ ᱠᱟᱜ ᱠᱚ ᱠᱷᱟᱱ ᱠᱚ ᱯᱷᱳᱱᱟ ᱟᱞᱮᱭᱟ ᱦᱟᱸᱜ ᱯᱩᱴᱠᱟᱹᱣᱟᱞᱮ ᱦᱟᱞᱟᱝ ᱠᱟᱜ ᱠᱚᱣᱟ ᱤᱫᱤ ᱠᱚᱯᱮ, ᱵᱟᱠᱷᱟᱱ ᱫᱚ ᱦᱟᱱᱮ ᱠᱤᱨᱤᱧ ᱠᱟᱛᱮ ᱜᱮ ᱡᱚᱢ ᱦᱩᱭᱩᱜ ᱛᱟᱞᱮᱭᱟ ᱾
ᱟᱪᱷᱟ
ᱛᱟᱦᱚᱞᱮ ᱱᱮᱛᱟᱨ ᱫᱟᱜ ᱡᱟᱹᱯᱩᱫ ᱫᱤᱱ ᱫᱚ ᱵᱟᱹᱨᱩᱰᱟᱝ ᱠᱚᱦᱚᱸ ᱫᱚᱢᱮ ᱠᱚ ᱥᱤᱵᱤᱞᱟ ᱱᱮᱛᱟᱨ ᱫᱚ,
ᱩᱸ ᱵᱟᱨᱩᱰᱟᱝ, ᱵᱟᱹᱨᱩᱰᱟᱝ ᱫᱚ ᱵᱟᱞᱮ ᱜᱚᱡ ᱦᱟᱛᱟᱲᱮᱫ ᱠᱚᱣᱟ ᱠᱟᱹᱴᱤᱡ ᱫᱚ ᱦᱩᱰᱤᱧ ᱦᱚᱸᱞᱮ ᱛᱟᱦᱮᱸ ᱞᱮᱱᱟ, ᱟᱹᱰᱤ ᱡᱳᱨᱮ ᱞᱮ ᱫᱟᱞ ᱜᱚᱡ ᱠᱮᱫ ᱠᱚᱣᱟ ᱱᱚᱜᱼᱚ ᱱᱮᱛᱟᱨ ᱫᱚ, ᱚᱱᱟ ᱠᱚᱦᱚᱸ ᱩᱱᱟᱹᱜ ᱵᱟᱝ ᱞᱟᱜᱟᱜ ᱠᱟᱱᱟ ᱡᱩᱫᱤ ᱠᱚ ᱞᱟᱹᱭᱟᱞᱮ ᱠᱷᱟᱱ ᱵᱟᱝᱠᱷᱟᱱ ᱫᱚ ᱥᱮᱸᱫᱽᱨᱟ ᱠᱚᱦᱚᱸ, ᱞᱟᱦᱟ ᱛᱮᱫᱚ ᱫᱚᱢᱮ ᱜᱮᱞᱮ ᱥᱮᱱ ᱠᱚᱜᱣᱟ ᱱᱮᱛᱟᱨ ᱫᱚ ᱠᱟᱹᱴᱤᱡ, ᱢᱟᱱᱮ ᱱᱤᱡᱮᱨᱟᱜ ᱜᱮ ᱱᱚᱜᱚᱭ ᱠᱚᱞᱮᱡᱽ ᱠᱚᱨᱮ ᱨᱟᱠᱟᱵ ᱦᱩᱭ ᱱᱟ ᱛᱚ ᱠᱟᱹᱴᱤᱡ ᱵᱩᱡᱷᱟᱹᱣ ᱠᱚ ᱦᱤᱡᱩᱜ ᱠᱟᱱ ᱠᱷᱟᱱᱮ ᱱᱤᱡᱮ ᱛᱮᱜᱮ ᱵᱟᱝ ᱪᱟᱞᱟᱣ ᱥᱟᱱᱟ ᱠᱟᱱᱟ ᱦᱮᱸ ᱟᱫᱚ ᱡᱩᱫᱤ ᱡᱮᱦᱤᱞᱳᱜ ᱮᱠᱫᱚᱢ ᱪᱮᱫ ᱠᱟᱹᱢᱤ ᱦᱚᱸ ᱵᱟᱹᱱᱩᱜᱼᱟ ᱩᱱ ᱦᱤᱞᱳᱜ ᱫᱚᱞᱮ ᱪᱟᱞᱟᱜ ᱜᱮᱭᱟ ᱠᱟᱹᱴᱤᱡ ᱨᱟᱹᱥᱠᱟᱹ ᱵᱟᱲᱟ ᱞᱮᱠᱟ
ᱦᱳᱭ ᱩᱱᱠᱩ ᱦᱚᱸ ᱛᱤᱱᱟᱹᱜ ᱟᱴ ᱠᱚ ᱥᱤᱵᱤᱞᱟ ᱫᱟᱹᱞᱟᱛᱮ
ᱦᱩᱸ ᱦᱩᱸ
ᱦᱮᱸ
ᱟᱴᱤ ᱡᱚᱦ ᱦᱟᱹᱠᱩ ᱠᱚᱫᱚ ᱵᱤᱱ ᱥᱟᱵᱮᱫ ᱠᱚᱣᱟ ᱥᱮ ᱵᱟᱝ ᱦᱩᱰᱤᱧ ᱦᱩᱰᱤᱧ ᱠᱚ
ᱦᱳᱭ ᱦᱳᱭ ᱦᱩᱰᱤᱧ ᱦᱩᱰᱤᱧ ᱠᱚ ᱚᱱᱟ ᱯᱟᱴᱟ ᱠᱚ ᱟᱞᱮ ᱥᱮᱫ ᱫᱚ ᱚᱱᱟ ᱜᱟᱰᱟ ᱠᱚᱫᱚ ᱵᱟᱹᱱᱩᱜᱼᱟᱛᱚ ᱚᱱᱟ ᱵᱟᱹᱫᱽ ᱵᱟᱹᱭᱦᱟᱹᱲ ᱠᱚᱨᱮ ᱜᱮ ᱮ ᱫᱟᱜ ᱠᱚ ᱟᱹᱛᱩᱜᱼᱟ ᱚᱱᱟ ᱠᱚᱨᱮ ᱜᱮ ᱦᱳᱸ
ᱦᱳᱭ ᱢᱚᱨᱞᱟ ᱴᱚᱨᱞᱟ ᱠᱚᱠᱚ ᱧᱩᱨᱩᱜ ᱜᱮᱭᱟ ᱦᱮᱸ
ᱦᱳᱭ ᱟᱨ ᱚᱱᱟ ᱯᱟᱴᱟ ᱠᱚᱞᱤᱧ ᱚᱰᱟᱣ ᱦᱚᱴᱚ ᱠᱟᱜ ᱫᱚ ᱠᱩᱢᱵᱽᱲᱩ ᱠᱚᱣᱟ ᱠᱚ ᱧᱤᱫᱟᱹ ᱦᱚᱨᱚᱜ ᱦᱩᱭᱩᱜ ᱛᱟᱹᱵᱤᱱᱟ ᱵᱟᱠᱷᱟᱱ ᱫᱚ ᱦᱟᱹᱠᱩ ᱜᱮ ᱵᱟᱹᱵᱤᱱ ᱧᱟᱢ ᱠᱚᱣᱟ
ᱦᱩᱸ ᱠᱩᱢᱵᱽᱲᱩ ᱠᱚᱜᱮᱭᱟ ᱠᱚ ᱟᱹᱰᱤ ᱡᱳᱨ ᱟᱞᱮ ᱥᱮᱫ ᱦᱚᱸᱠᱚ ᱠᱩᱢᱲᱩ ᱠᱚᱜᱮᱭᱟ ᱦᱮᱸ ᱢᱤᱫ ᱫᱷᱟᱣ ᱫᱚ ᱟᱹᱰᱤ ᱡᱳᱨ ᱟᱹᱞᱤᱧ ᱦᱚᱸ ᱩᱱ ᱟᱹᱞᱤ ᱛᱤᱨᱮ ᱢᱮᱴᱨᱤᱠ ᱟᱨᱞᱤᱧ ᱯᱟᱥᱟ ᱩᱱ ᱫᱚ ᱟᱹᱰᱤ ᱡᱳᱨ ᱦᱟᱹᱠᱩ ᱠᱚ ᱥᱟᱵ ᱥᱟᱱᱟ ᱠᱤᱞᱤᱧᱟ ᱟᱫᱚ ᱩᱱᱫᱚ ᱫᱚ ᱦᱩᱭᱩᱜ ᱠᱟᱱᱟ ᱚᱱᱠᱟᱞᱤᱧ ᱚᱰᱟᱣ ᱦᱚᱴᱚ ᱟᱠᱟᱫᱟ ᱟᱭᱩᱵ ᱮᱜᱟᱨᱚᱴᱟ ᱵᱟᱨᱚᱴᱟ ᱩᱱ ᱜᱷᱟᱹᱲᱤᱡ ᱞᱤᱧ ᱦᱚᱨᱚᱜ ᱠᱮᱫ ᱛᱮ ᱢᱤᱫᱴᱟᱝ ᱱᱟᱣᱟᱱ ᱡᱟᱭᱜᱟ ᱞᱤᱧ ᱚᱰᱟᱣ ᱠᱮᱫᱟ ᱚᱸᱰᱮ ᱫᱚ ᱦᱟᱹᱠᱩ ᱠᱚᱦᱚᱸ ᱠᱚ ᱡᱷᱟᱹᱞᱤᱜ ᱠᱟᱱᱟ ᱟᱫᱚ ᱥᱮᱛᱟ ᱥᱮᱛᱟᱜ ᱵᱮᱲᱟ ᱦᱮᱡ ᱟᱛᱮᱫ ᱞᱤᱧ ᱧᱮᱞᱟ ᱵᱷᱳᱨ ᱛᱮ ᱤ ᱵᱟᱵᱟ ᱚᱠᱚᱭ ᱵᱟᱜᱟᱣ ᱩᱛᱟᱹᱨ ᱡᱟᱞ ᱥᱩᱫᱽᱫᱷᱚ ᱚᱲᱮᱡ ᱛᱮ ᱚᱲᱮᱡ ᱠᱟᱛᱮ ᱵᱟᱜᱟᱣ ᱤᱫᱤ ᱟᱠᱟᱫ ᱛᱟᱹᱟᱞᱤᱧᱟ ᱦᱮᱸ
ᱚᱱᱠᱟ ᱜᱮ ᱦᱟᱹᱠᱩ ᱫᱚ ᱵᱟᱟᱹᱵᱤᱱ ᱧᱟᱢ ᱠᱚᱣᱟ ᱚᱱᱠᱟ ᱦᱚᱨᱚᱜ ᱦᱩᱭᱩᱜᱼᱟ ᱢᱤᱫ ᱧᱤᱫᱟᱹ
ᱵᱟᱝ ᱟᱨ ᱟᱹᱰᱤ ᱡᱳᱨᱮ ᱟᱞᱤᱧᱟᱜ ᱫᱚ ᱦᱟᱹᱠᱩ ᱵᱚᱱ ᱧᱩᱨᱩᱜ ᱠᱟᱱᱟ ᱦᱩᱭᱩᱜ ᱠᱟᱱ ᱛᱟᱦᱮᱸ ᱩᱱ ᱦᱤᱞᱳᱜ ᱟ ᱚᱠᱟ ᱥᱮᱫ ᱠᱷᱚᱱᱟᱜ ᱪᱚᱝ ᱢᱤᱫᱴᱟᱱ ᱡᱟᱞ ᱞᱤᱧ ᱟᱹᱜᱩ ᱞᱮᱫᱟ ᱠᱤᱨᱤᱧ ᱟᱛᱮᱜ ᱡᱷᱟᱲᱜᱨᱟᱢ ᱵᱟᱡᱟᱨ ᱠᱷᱚᱱᱟᱜ ᱜᱮ ᱟᱨᱠᱤ ᱟᱹᱰᱤ ᱡᱳᱨ ᱠᱚ ᱧᱩᱨᱩᱜ ᱠᱟᱱ ᱛᱟᱦᱮᱸᱫᱚᱜ ᱦᱚᱲ ᱦᱚᱸᱠᱚ ᱠᱚᱭᱚᱜ ᱮᱫᱟ ᱥᱮ ᱟᱫᱚᱧ ᱞᱟᱹᱭᱮᱫᱫᱟ ᱚᱡᱚᱨ ᱠᱚᱠᱚ ᱞᱟᱜᱟᱣ ᱟᱹᱜᱩ ᱵᱟᱲᱟ ᱟᱠᱟᱫᱟᱫᱟ ᱦᱩᱭᱩᱜ ᱜᱮᱭᱟ ᱚᱱᱠᱟ
ᱦᱮᱸᱥᱮ ᱦᱚᱲ ᱫᱚ ᱟᱫᱚ ᱦᱚᱲᱟᱜ ᱫᱚ ᱥᱩᱠ ᱵᱟᱠᱚ ᱧᱮᱞ ᱥᱟᱦᱟᱣᱟ ᱥᱮᱮ
ᱫᱚ ᱥᱩᱠ ᱵᱟᱠᱚ ᱧᱮᱞ ᱥᱮ ᱟᱢᱫᱟ ᱦᱟᱹᱠᱩ ᱠᱚ ᱤᱫᱤ ᱡᱚᱝ ᱢᱮᱥᱮ ᱡᱟᱞ ᱫᱚ ᱫᱚᱦᱚ ᱠᱟᱹᱛᱤᱧ ᱢᱮ ᱜᱚᱝᱠᱮ ᱤᱱᱠᱟᱹ ᱚᱱᱟ ᱦᱮᱸ ᱟᱫᱚ ᱟᱢᱫᱚ ᱦᱟᱹᱠᱩ ᱫᱚ ᱡᱚᱢ ᱡᱚᱝ ᱢᱮᱥᱮ ᱟᱫᱚ ᱚᱱᱟ ᱡᱟᱞ ᱤᱫᱤ ᱞᱮᱠᱷᱟᱱ ᱟ ᱦᱟᱛᱟᱣ ᱦᱚᱸ ᱵᱟᱝ ᱥᱟᱱᱟᱼᱟ ᱥᱟᱨᱟᱫᱤᱱ ᱠᱮᱢ ᱦᱟᱛᱟᱣᱟ ᱚᱱᱟ ᱦᱚᱸ ᱛᱮᱭ ᱟᱨ ᱢᱤᱫ ᱦᱟᱛᱟᱣ ᱱᱤᱛᱚᱜ ᱩᱱ ᱥᱢᱚᱭ ᱫᱚ ᱥᱟᱛ ᱴᱟᱠᱟ ᱠᱚᱛᱮ ᱠᱚ ᱟᱠᱷᱨᱤᱧᱮᱫ ᱛᱟᱦᱮᱸ ᱱᱤᱛᱚᱜ ᱫᱚ ᱢᱤᱫᱥᱚ ᱴᱟᱠᱟ ᱠᱚ ᱨᱮᱴ ᱟᱠᱟᱫᱟ
ᱦᱳᱭ ᱟᱨ ᱱᱚᱝᱠᱟᱱ ᱦᱚᱲ ᱫᱚ ᱠᱤᱨᱤᱧ ᱠᱟᱛᱮ ᱦᱚᱸ ᱵᱟᱢ ᱡᱚᱢ ᱫᱟᱲᱣᱟᱠᱚᱣᱟ ᱚᱱᱟ ᱵᱟᱹᱫᱽ ᱵᱟᱹᱭᱦᱟᱹᱲ ᱠᱚᱨᱮ ᱡᱟᱦᱟᱸ ᱜᱮᱮᱢ ᱥᱟᱵ ᱠᱚᱣᱟ
ᱦ ᱦᱸ ᱦ ᱛᱟᱦᱞᱮ ᱦ ᱛᱟᱦᱞᱮ ᱜᱚᱝᱠᱮ ᱟᱯᱮ ᱥᱮᱫ ᱫᱚ ᱯᱚᱨᱚᱵᱽ ᱪᱮᱫᱠᱟ ᱠᱚ ᱢᱟᱱᱟᱣ ᱜᱮᱭᱟ
ᱯᱚᱨᱚᱵᱽ ᱵᱚᱞᱛᱮ ᱡᱮ ᱠᱚ ᱱᱮᱛᱟᱨ ᱢᱟᱛᱚ ᱱᱚᱜᱼᱚᱭ ᱫᱟᱸᱥᱟᱭ ᱠᱚ ᱥᱩᱨᱩᱜ ᱠᱟᱱᱟ ᱫᱥᱟᱭ ᱥᱚᱵᱦᱟᱭ ᱠᱚ
ᱦᱸ ᱥᱚᱨᱚᱦᱨᱟᱭ ᱫᱚ ᱫᱮᱨᱤ ᱜᱮᱭᱟ ᱛᱚ
ᱦᱮᱸ ᱫᱟᱸᱥᱟᱭ ᱵᱚᱸᱜᱟ ᱯᱚᱨᱮ ᱜᱮ ᱥᱚᱨᱚᱦᱨᱟᱭ ᱟᱫᱚ ᱫᱟᱸᱥᱟᱭ ᱠᱚᱫᱚ ᱟᱞᱮ ᱚᱱᱛᱮ ᱫᱚ ᱢᱟᱱᱮ ᱵᱟᱹᱜᱤ ᱠᱚ ᱵᱟᱹᱜᱤ ᱪᱟᱵᱟᱭᱮᱫᱟ ᱢᱟᱱᱮ ᱯᱨᱟᱭ ᱟᱛᱳ ᱨᱮᱜᱮᱧ ᱧᱮᱞ ᱵᱟᱲᱟᱭᱮᱫᱟ ᱟᱞᱮ ᱟᱹᱛᱩ ᱠᱚᱨᱮ ᱦᱚᱸ ᱚᱱᱠᱟ ᱪᱟᱞᱟᱣ ᱵᱟᱲᱟᱜ ᱠᱟᱱ ᱛᱟᱦᱮᱸᱞᱮ ᱟᱫᱚ ᱱᱮᱛᱟᱨ ᱫᱚ ᱦᱟᱸᱜ ᱵᱟᱹᱜᱤ ᱠᱮᱫᱟ ᱠᱚ ᱩᱱᱠᱩ ᱦᱟᱯᱲᱟᱢ ᱠᱚᱠᱚ ᱡᱮ ᱱᱟᱛᱚ ᱜᱩᱨ ᱱᱟᱠᱚ ᱛᱚ ᱟᱫᱚ ᱮᱠᱷᱚᱱ ᱫᱚᱫᱚ ᱥᱮᱨᱚᱠᱚᱢ ᱦᱟᱯᱲᱟᱢ ᱠᱚ ᱵᱟᱹᱱᱩᱜ ᱠᱚᱣᱟ ᱡᱮ ᱡᱟᱦᱟᱸᱭ ᱠᱚ ᱡᱳᱨᱟ ᱡᱮ ᱵᱟᱝ ᱫᱟᱸᱟᱭ ᱮᱱᱮᱡ ᱵᱚᱱ ᱪᱟᱞᱟᱜ-ᱟ ᱚᱱᱠᱟ ᱫᱚ ᱵᱟᱹᱱᱩᱜ ᱠᱚᱣᱟ ᱚᱱᱮ ᱵᱟᱹᱜᱤ ᱞᱮᱠᱟ ᱞᱮᱠᱟ ᱠᱚ ᱵᱟᱹᱜᱤ ᱪᱟᱵᱟᱭᱮᱫᱟ
ᱟᱪᱪᱷᱟ ᱟᱨ ᱫᱟᱸᱥᱟᱭ ᱠᱚᱨᱮ ᱪᱮᱫᱠᱟ ᱠᱚ ᱛᱮᱭᱟᱨ ᱠᱮᱫᱟ ᱪᱮᱫᱠᱟ ᱢᱟᱨᱟᱝ ᱢᱟᱨᱟᱝ ᱟᱱᱮ ᱞᱟᱣ ᱛᱮᱥᱮ ᱪᱮᱫᱠᱟᱛᱮ ᱡᱷᱚᱛᱚ ᱡᱟᱝ ᱩᱰᱩᱠᱟᱱᱛᱮ ᱪᱮᱫᱠᱟ ᱠᱚ ᱛᱮᱭᱟᱨᱟ ᱵᱟᱲᱟᱭᱟᱵᱤᱱ ᱚᱱᱟ
ᱦᱮᱸ ᱧᱮᱞ ᱵᱟᱲᱟ ᱟᱠᱟᱫ ᱠᱚᱣᱟᱞᱤᱧ ᱠᱟᱹᱴᱤᱡ ᱨᱮᱞᱤᱧ ᱧᱮᱞ ᱞᱮᱫ ᱠᱚᱣᱟ ᱟᱫᱚ ᱟᱹᱞᱤᱧ ᱦᱟᱨᱟ ᱵᱩᱨᱩ ᱛᱮᱫᱚ ᱚᱱᱠᱟ ᱫᱚ ᱡᱟᱹᱭ ᱠᱟᱫᱟ ᱠᱚ ᱵᱟᱹᱜᱤ ᱠᱮᱫᱟ ᱠᱚ ᱛᱚ ᱟᱫᱚ ᱚᱱᱮ ᱛᱟᱥᱮ ᱨᱚᱦᱚᱲ ᱠᱟᱛᱮᱜ ᱡᱟᱝ ᱠᱚᱠᱚ ᱩᱰᱩᱠᱟ
ᱦᱳᱭ ᱛᱟᱥᱮ ᱨᱚᱦᱚᱲ ᱟᱵᱟᱨ ᱱᱮᱛᱟᱨ ᱫᱚ ᱴᱷᱤᱞᱤ ᱠᱚᱨᱮ ᱦᱚᱸᱠᱚ ᱠᱚᱨᱟᱣᱮᱫ ᱫᱚ ᱴᱷᱤᱞᱤ ᱛᱮᱫᱚ ᱡᱩᱛ ᱵᱟᱝ ᱟᱸᱡᱚᱢᱚᱜ-ᱟ
ᱡᱩᱛ ᱵᱟᱭ ᱟᱸᱚᱢᱚᱜ-ᱟ ᱦᱳᱭ
ᱵᱟᱝ ᱵᱟᱝ ᱦᱮᱸ ᱞᱟᱦᱟ ᱛᱮᱱᱟᱜ ᱤᱭᱟᱹ ᱠᱚ ᱟᱫ ᱜᱚᱫᱚᱜ ᱠᱟᱱᱟ ᱵᱟᱝ
ᱦᱮᱸ ᱚᱱᱟ ᱠᱚ ᱵᱟᱝ ᱫᱚᱦᱚ ᱤᱫᱤ ᱞᱮᱠᱷᱟᱡ ᱟᱵᱚ ᱛᱚ ᱟᱵᱚᱣᱟᱜ ᱡᱟᱦᱟᱸ ᱥᱟᱶᱛᱟ ᱨᱮᱭᱟᱜ ᱟᱹᱨᱤᱪᱟᱹᱞᱤ ᱚᱱᱟ ᱠᱚ ᱡᱷᱚᱛᱚ ᱟᱫ ᱪᱟᱵᱟᱜ ᱠᱟᱱᱟ
ᱟᱪᱪᱷᱟ ᱱᱚᱜ-ᱚᱭ ᱱᱮᱛᱟᱨ ᱫᱚ ᱯᱚᱨᱚᱵᱽ ᱠᱚᱨᱮ ᱦᱚᱸ ᱱᱮᱛᱟᱨ ᱫᱚ ᱵᱚᱠᱥ ᱠᱚᱠᱚ ᱟᱹᱜᱩᱭᱮᱫᱟ ᱰᱤᱡᱮ ᱠᱚ ᱟᱹᱰᱤ ᱡᱮ ᱠᱚ
ᱦᱳᱭ ᱚᱱᱟ ᱴᱟᱢᱟᱠ ᱛᱩᱢᱫᱟᱜ ᱠᱚᱫᱚ ᱟᱫ ᱪᱟᱵᱟᱜ ᱠᱟᱱᱟ
ᱟᱫ ᱪᱟᱵᱟᱜ ᱠᱟᱱᱟ ᱟᱵᱟᱨ ᱚᱱᱟ ᱫᱚ ᱵᱷᱩᱜᱟᱹᱜ ᱟᱠᱟᱱ ᱠᱷᱟᱱ ᱵᱷᱩᱜᱟᱹᱜ ᱟᱠᱟᱱ ᱨᱮᱜᱮ ᱚᱱᱟ ᱫᱚ ᱵᱟᱵᱚᱱ ᱟᱹᱜᱩᱭᱟ ᱚᱱᱟ ᱯᱩᱭᱥᱟᱹᱛᱮ ᱵᱚᱠᱥ ᱟᱹᱜᱩᱭᱟ ᱚᱱᱟᱴᱟ ᱢᱟᱱᱮ ᱵᱟᱵᱚᱱ ᱥᱤᱨᱟᱹᱣᱟ ᱠᱤᱱᱛᱩ ᱚᱱᱟ ᱡᱩᱫᱤ ᱛᱟᱦᱮᱱᱟ ᱢᱤᱫ ᱵᱟᱨ ᱨᱮ ᱨᱩ ᱨᱮ ᱛᱤᱨᱮ ᱚᱱᱟ ᱡᱮ ᱛᱤᱱᱟᱹᱜ ᱡᱩᱛ ᱵᱩᱡᱷᱟᱹᱜ-ᱟ ᱢᱤᱫᱴᱟᱝ ᱚᱱᱟ ᱫᱚ ᱵᱟᱠᱚ ᱦᱟᱹᱨᱩᱭ ᱛᱟᱵᱚᱱᱟ
ᱦᱩᱸ ᱟᱪᱪᱷᱟ ᱤᱭᱟᱹ ᱥᱚᱦᱨᱟᱭ ᱠᱚᱫᱚ ᱪᱮᱫᱞᱮᱠᱟ ᱠᱚ ᱢᱟᱱᱟᱣ ᱫᱟᱯᱮ ᱟᱯᱮ ᱚᱱᱛᱮ
ᱥᱚᱦᱨᱟᱭ ᱠᱚᱫᱚ ᱢᱟᱱᱟ ᱜᱮᱭᱟ ᱠᱚ ᱵᱷᱟᱹᱜᱤ ᱴᱷᱤᱠ ᱯᱩᱡᱟᱹ ᱯᱚᱨᱮ ᱜᱮ ᱫᱩᱨᱜᱟᱹ ᱯᱩᱡᱟᱹ ᱯᱚᱨᱮ ᱜᱮ ᱠᱟᱹᱞᱤ ᱯᱩᱡᱟᱹ ᱥᱚᱢᱚᱭ ᱥᱚᱢᱚᱭ ᱠᱚᱭ ᱠᱚ ᱢᱟᱱᱟᱣ ᱦᱩᱭᱩᱜ ᱛᱟᱞᱮᱭᱟ ᱟᱞᱮ ᱫᱚ ᱥᱚᱦᱨᱟᱭ ᱚᱱᱠᱟ ᱜᱮ ᱰᱟᱝᱨᱤ ᱠᱚᱠᱚ ᱛᱚᱞ ᱠᱚᱣᱟ ᱠᱷᱩᱱᱴᱟᱹᱣ ᱠᱚᱣᱟ ᱠᱚ ᱦᱮ ᱵᱷᱟᱜᱮ ᱢᱟᱱᱟᱣ ᱥᱚᱦᱨᱟᱭ
ᱟᱨᱚ ᱮᱴᱟᱜ ᱡᱟᱭᱜᱟ ᱥᱮᱫ ᱤᱧ ᱧᱮᱞ ᱵᱟᱲᱟ ᱟᱠᱟᱫᱟ ᱜᱟᱛᱮ ᱜᱤᱫᱽᱨᱟᱹ ᱠᱚ ᱢᱮᱱᱟᱜ ᱠᱚᱣᱟ ᱚᱱᱛᱮ ᱟᱸᱡᱚᱢ ᱵᱟᱲᱟ ᱠᱟᱜ ᱱᱮᱛᱟᱨ ᱥᱚᱨᱦᱟᱭ ᱫᱚ ᱚᱱᱮ ᱤᱡᱤ ᱠᱚ ᱥᱚᱢᱚᱭ ᱠᱚ ᱢᱟᱱᱟᱣᱟ ᱚᱱᱮ ᱥᱟᱠᱨᱟᱛ ᱥᱚᱢᱚᱭ ᱠᱚ ᱢᱟᱱᱟᱣᱟ ᱢᱟᱱᱟᱣ ᱜᱮᱭᱟ ᱠᱚ
ᱩᱻ ᱥᱟᱠᱨᱟᱛ ᱥᱚᱢᱚᱭ ᱫᱚ ᱥᱚᱦᱨᱟᱭ ᱵᱟᱹᱧ ᱟᱸᱡᱚᱢ ᱟᱠᱟᱫᱟ ᱥᱟᱠᱨᱟᱛ ᱢᱟᱛᱚ ᱦᱟᱱᱮ ᱯᱟᱨᱚᱢᱮᱱᱟ ᱮᱠᱫᱚᱢ ᱱᱟᱣᱟ ᱥᱟᱞ ᱥᱩᱨᱩ ᱨᱮᱱᱟᱜ ᱯᱚᱛᱷᱚᱢ ᱨᱮ
ᱦᱳᱭ ᱦᱳᱭ ᱦᱳᱭ ᱚᱱᱮ ᱚᱱᱠᱟᱱ ᱥᱚᱢᱳᱭ ᱠᱚ ᱢᱟᱱᱟᱣᱟ ᱢᱤᱫᱴᱟᱝ ᱜᱟᱛᱮ ᱜᱤᱫᱽᱨᱟᱹ ᱛᱟᱦᱮᱸ ᱞᱮᱱᱟ ᱚᱱᱠᱟ ᱩᱱᱤ ᱥᱟᱠᱨᱟᱛ ᱥᱚᱢᱚᱭ ᱞᱮ ᱟᱞᱮ ᱫᱚ ᱥᱟᱠᱨᱟᱛ ᱥᱚᱢᱚᱭ ᱞᱮ ᱥᱚᱦᱨᱟᱭᱚᱜ-ᱟ᱾
ᱚᱱᱠᱟ ᱥᱟᱠᱨᱟᱛ ᱥᱚᱢᱚᱭ ᱥᱚᱨᱦᱟᱭ ᱟᱹᱞᱤᱧ ᱫᱚ ᱵᱟᱝ ᱞᱤᱧ ᱟᱸᱡᱚᱢ ᱟᱠᱟᱫᱟ
ᱦᱩ ᱤᱧ ᱫᱟᱹᱧ ᱚᱱᱟ ᱫᱚ ᱚᱠᱟᱞᱮᱠᱟ ᱥᱚᱦᱨᱟᱭ ᱵᱚᱸᱜᱟ ᱛᱟᱵ ᱠᱟᱛᱮᱫ ᱥᱚᱦᱚᱨᱟᱭ ᱫᱚ
ᱦᱳᱭ ᱦᱟᱱᱟ ᱥᱟᱠᱨᱟᱛ ᱠᱚ ᱚᱱᱟ ᱯᱳᱥ ᱯᱩᱥ ᱵᱚᱸᱝᱜᱟ ᱡᱤᱨᱟ. ᱜ ᱤᱭᱟᱹᱜ ᱠᱟᱱᱟ ᱠᱚ
ᱦᱩᱸ ᱟᱫᱚ ᱜᱚᱝᱠᱮ ᱟᱞᱮ ᱚᱱᱛᱮ ᱫᱚ ᱥᱚᱦᱨᱟᱭ ᱫᱚ ᱧᱮᱞ ᱢᱮ ᱟᱹᱛᱩ ᱫᱚ ᱠᱚ ᱢᱟᱱᱟᱣᱟ ᱢᱟᱱᱮ ᱚᱱᱮ ᱚᱱᱠᱟᱱ ᱡᱟᱦᱟᱸ ᱟᱹᱨᱤᱪᱟᱹᱞᱤ ᱚᱱᱠᱟ ᱜᱮᱠᱚ ᱢᱟᱱᱟᱣᱟ ᱠᱤᱱᱛᱩ ᱵᱮᱥ ᱪᱮᱦᱨᱟ ᱫᱚ ᱵᱟᱠᱚ ᱢᱟᱱᱟᱣ ᱢᱟᱱᱮ ᱥᱟᱵ ᱠᱟᱜ ᱢᱮ ᱡᱟᱦᱟᱸᱭ ᱠᱚ ᱥᱚᱦᱨᱟᱭᱚᱜ-ᱟ
ᱞᱟᱦᱟ ᱛᱮ ᱞᱮᱠᱟ ᱫᱚ ᱱᱮᱛᱟᱨ ᱫᱚ ᱪᱮᱫ ᱦᱚᱸ ᱵᱟᱠᱟ ᱢᱟᱱᱟᱣᱟ ᱞᱟᱦᱟ ᱛᱮᱫᱚ ᱟᱢᱫᱟ ᱰᱟᱝᱨᱤ ᱠᱚᱠᱚ ᱛᱚᱞ ᱠᱮᱠᱚᱣᱟ ᱟᱞᱮ ᱚᱱᱛᱮ ᱦᱚᱸ ᱢᱟᱴᱷ ᱠᱚᱨᱮ ᱱᱮᱛᱟᱨ ᱫᱚ ᱯᱤᱭᱟ ᱯᱩᱱᱭᱟ ᱠᱚ ᱧᱮᱞᱚᱜ-ᱟ ᱢᱤᱫ ᱜᱷᱟᱹᱲᱤ ᱠᱚ ᱨᱤᱠᱫᱟᱹᱣ ᱠᱮᱫ ᱠᱚᱣᱟ ᱵᱟᱥ ᱟᱫᱚ ᱠᱚ ᱥᱩᱨᱩ ᱠᱮᱫᱟ ᱱᱤᱡᱮ ᱛᱮ ᱮᱱᱮᱡ ᱦᱮᱸ ᱦᱩᱭᱱᱟ ᱞᱟᱦᱟᱛᱮ ᱨᱟᱹᱥᱠᱟᱹ ᱞᱮᱠᱟ ᱜᱮ ᱩᱱᱤ ᱛᱤᱱ ᱜᱷᱟᱹᱲᱤᱡ ᱪᱮᱨᱟᱭᱟ ᱩᱱᱤ ᱢᱤᱫ ᱴᱩᱠᱩᱡ ᱦᱟᱺᱰᱤ ᱴᱟᱺᱰᱤ ᱡᱟᱦᱟᱸ ᱜᱮ ᱪᱮᱛᱟᱱ ᱨᱮ ᱢᱮᱱᱟᱜ-ᱟ ᱚᱱᱠᱟ ᱚᱱᱠᱟ ᱫᱚ ᱱᱮᱛᱟᱨ ᱫᱚ ᱵᱟᱠᱚ ᱫᱚᱦᱚᱭ ᱫᱟ᱾
ᱟᱯᱮ ᱫᱚ ᱪᱮᱫ ᱞᱮᱠᱟ ᱢᱟᱱᱮ ᱟᱛᱳ ᱥᱚᱦᱨᱟᱭ ᱥᱮ ᱚᱱᱠᱟ ᱵᱮᱠᱛᱤ ᱜᱚᱛᱚ ᱠᱚ ᱠᱚ ᱥᱚᱦᱨᱟᱭᱚᱜᱼᱟ
ᱟᱛᱳ ᱥᱚᱦᱨᱟᱭ ᱜᱮ ᱵᱮᱠᱛᱤᱜᱚᱛᱚ ᱵᱚᱞᱛᱮ ᱪᱮᱫᱠᱟ ᱚᱱᱟ ᱵᱮᱠᱛᱤᱜᱚᱛᱚ ᱫᱚ ᱵᱟᱝ ᱞᱤᱧ ᱵᱩᱡᱷᱟᱣ ᱫᱟ
ᱢᱟᱱᱮ ᱟᱞᱮ ᱚᱱᱛᱮ ᱫᱚ ᱥᱟᱵ ᱠᱟᱜ ᱢᱮ ᱡᱟᱦᱟᱸ ᱡᱩᱫᱤ ᱤᱭᱟ ᱡᱮ ᱵᱷᱟᱹᱜᱟᱨᱤᱭᱟ ᱠᱚ ᱛᱟᱦᱮᱱ ᱛᱟᱠᱚᱣᱟ